ᱦᱮᱞᱳ᱾
ᱟᱸᱡᱚᱢᱚᱜ ᱠᱟᱱᱟ ᱨᱚᱲ?
ᱦᱳᱭ ᱟᱸᱡᱚᱢ ᱫᱚ ᱟᱸᱡᱚᱢᱚᱜ ᱠᱟᱱ ᱜᱮᱭᱟ। ᱟᱫᱚ ᱟᱹᱞᱤᱧᱟᱜ ᱜᱮ ᱨᱚᱲ ᱟᱸᱡᱚᱢᱚᱜ ᱠᱟᱱᱟ ᱥᱮ ᱵᱟᱝᱟ?
ᱦᱮᱞᱳ।
ᱦᱮᱸ, ᱟᱞᱤᱧ ᱫᱚᱞᱤᱧ ᱟᱸᱡᱚᱢ ᱧᱟᱢ ᱮᱫᱟ। ᱟᱵᱮᱱ ᱜᱮᱵᱮᱱ ᱟᱸᱡᱚᱢ ᱧᱟᱢᱮᱜᱼᱟ ᱥᱮ ᱵᱟᱝᱟ?
ᱦᱳᱭ ᱦᱳᱭ ᱱᱤᱛᱚᱜ ᱫᱚ ᱟᱸᱡᱚᱢᱚᱜ ᱠᱟᱱᱟ। ᱵᱟᱝ ᱟᱸᱡᱚᱢᱚᱜ ᱠᱟᱱ ᱛᱟᱦᱮᱸᱜᱼᱟ।
ᱟᱪᱪᱷᱟ ᱦᱮᱸ। ᱮᱱᱠᱷᱟᱱ ᱫᱚ ᱮᱸ ᱦᱸᱟᱯᱮ ᱦᱚᱸ ᱚᱱᱠᱟ ᱜᱷᱟᱹᱲᱤᱡ ᱰᱤᱥᱴᱟᱵ ᱫᱚ ᱰᱤᱥᱴᱟᱵ ᱠᱟᱱ ᱜᱮᱭᱟ। ᱦᱮᱸᱛ ᱛᱚ ᱟᱯᱮ ᱥᱮᱫ ᱜᱮ ᱦᱚᱭ ᱫᱟᱜ ᱠᱚᱫᱚ ᱚᱠᱟ ᱞᱮᱠᱟ?
ᱦᱮᱸ, ᱟᱞᱮ ᱥᱮᱫ ᱦᱚᱸ ᱦᱚᱭ ᱫᱟᱜᱮᱫ ᱜᱮᱭᱟᱭ ᱟᱨ ᱛᱮᱦᱮᱧ ᱫᱚ ᱢᱟᱱᱮ ᱥᱟᱨᱟᱫᱤᱱ ᱞᱮᱠᱟᱜᱮ ᱫᱟᱜ ᱮᱫᱟᱭ ᱟᱨ ᱠᱟᱹᱴᱤᱡ ᱠᱟᱹᱴᱤᱡ ᱚᱠᱟ ᱥᱚᱢᱚᱭ ᱠᱟᱹᱴᱤᱡ-ᱮ ᱨᱤᱢᱤᱞᱮ ᱯᱷᱟᱨᱪᱟᱭᱮᱫᱟ। ᱯᱷᱟᱠᱟᱭ ᱫᱟᱭ। ᱟᱨ ᱛᱟᱨᱯᱚᱨᱮ ᱫᱚᱭ ᱫᱟᱜᱮᱫ ᱜᱮᱭᱟ ᱥᱟᱨᱟᱫᱤᱱ ᱧᱚᱜ ᱜᱮ। ᱟᱨ ᱟᱯᱮ ᱫᱚ ᱦᱩᱲᱩ ᱠᱚᱫᱚ ᱯᱮ ᱨᱚᱦᱚᱭ ᱠᱮᱜᱼᱟ ᱥᱮ ᱟᱹᱣᱨᱤ?
ᱦᱳᱭ ᱦᱳᱭ। ᱟᱞᱮ ᱥᱮᱫ ᱦᱚᱸ ᱠᱟᱜ ᱜᱮᱭᱟ। ᱡᱟᱦᱟᱸ ᱫᱚ ᱨᱚᱦᱚᱭ ᱠᱟᱜᱼᱟ। ᱱᱚᱝᱠᱟ ᱵᱟᱹᱫᱽ ᱥᱮᱫ ᱫᱚ ᱵᱟᱞᱮ ᱨᱚᱦᱚᱭ ᱠᱟᱜᱼᱟ। ᱟᱫᱚ ᱟᱞᱥᱮᱫ ᱫᱚ ᱱᱚᱜᱼᱚᱭ ᱱᱮᱛᱟᱨ ᱦᱚᱸ ᱡᱟ ᱡᱟᱹᱯᱩᱫ ᱨᱮ, ᱵᱩᱫᱽ ᱠᱚᱫᱚ ᱧᱟᱢᱚᱜ ᱜᱮᱭᱟ ᱥᱮ ᱵᱟᱝᱟ?
ᱦᱮᱸ। ᱦᱮᱸ ᱧᱟᱢᱚᱜ ᱜᱮᱭᱟ। ᱟᱨ ᱧᱟᱢᱚᱜ ᱠᱟᱱ ᱜᱮᱭᱟ ᱩᱫᱽ ᱠᱚᱫᱚ। ᱚᱱᱟ ᱠᱷᱮᱛ ᱠᱚᱨᱮ, ᱛᱟᱨᱯᱚᱨᱮ ᱚᱱᱟ ᱵᱟᱞᱤ ᱩᱫᱽ ᱠᱚ ᱚᱢᱚᱱᱚᱜ ᱠᱟᱱᱟ। ᱟᱨ ᱥᱟᱶᱛᱮ ᱵᱤᱨ ᱠᱚᱨᱮ ᱡᱟᱦᱟᱸ ᱵᱤᱨ ᱨᱮᱱᱟᱜ ᱩᱫᱽ ᱠᱚ ᱯᱩᱴᱠᱟᱹ ᱠᱚ, ᱚᱱᱟ ᱠᱚ ᱡᱟᱱᱟᱢᱚᱜ ᱠᱟᱱ ᱜᱮᱭᱟ। ᱧᱟᱢᱚᱜ ᱠᱟᱱ ᱜᱮᱭᱟ। ᱟᱨ ᱟᱯᱮ ᱥᱮᱫ ᱜᱮ?
ᱦᱳᱭ ᱟᱞᱮ ᱥᱮᱫ ᱦᱚᱸ ᱚᱱᱠᱟ ᱡᱟᱱᱟᱢᱚᱜ ᱠᱟᱱ ᱜᱮᱭᱟ। ᱩᱫᱽ ᱠᱚ, ᱥᱮ ᱯᱩᱴᱠᱟᱹ ᱠᱚᱫᱚ ᱥᱟᱺᱜᱤᱧ ᱵᱤᱨ ᱥᱮᱫ ᱪᱟᱞᱟᱣ ᱦᱩᱭᱩᱜ ᱛᱟᱦᱮᱱᱟ। ᱚᱱᱠᱟ ᱥᱩᱨ ᱨᱮᱫᱚ ᱵᱤᱨ ᱫᱚ ᱱᱩᱜ ᱠᱟᱫᱟ ᱠᱷᱟᱱ ᱚᱱᱠᱟ ᱵᱩᱨᱩ ᱠᱚ ᱥᱮᱫ ᱪᱟᱞᱟᱣ ᱦᱩᱭᱩᱜᱼᱟ। ᱟᱫᱚ ᱦᱚᱸ-ᱚᱭ ᱥᱩᱨ ᱥᱩᱨ ᱠᱚᱨᱮ ᱡᱟᱦᱟᱛᱤᱱᱟᱹᱜ ᱚᱨ ᱛᱩᱫ ᱩᱫ ᱥᱮ ᱚᱱᱟ ᱠᱚ ᱧᱟᱢᱚᱜ ᱜᱮᱭᱟ ᱟᱨ ᱚᱱᱟ ᱠᱚ ᱜᱮᱞᱮ ᱛᱩᱫᱽ ᱛᱟᱦᱮᱱᱟ᱾ ᱟᱨ ᱡᱚᱢ ᱫᱚᱞᱮ ᱡᱚᱢ ᱜᱮᱭᱟ, ᱟᱫᱚ ᱟᱯᱮ ᱥᱮᱫ ᱜᱮ ᱦᱚᱸᱜᱼᱚᱭ
ᱦᱮᱸ ᱦᱮᱸ ᱢᱮᱱᱟᱜ ᱜᱮᱭᱟ ᱟᱨ ᱧᱟᱢᱚᱜ ᱠᱟᱱ ᱜᱮᱭᱟ ᱚᱱᱟ ᱢᱚᱛᱟᱢ ᱩᱫᱽ ᱠᱚᱦᱚᱸ᱾ ᱟᱨ ᱩᱛᱩ ᱥᱳᱲᱮ ᱠᱚ ᱵᱮᱥ ᱜᱮ ᱥᱮᱵᱮᱞ ᱜᱮ ᱵᱩᱡᱷᱟᱹᱜ ᱜᱮᱭᱟ ᱟᱨ ᱞᱮ ᱥᱳᱲᱮ ᱜᱮᱭᱟ ᱢᱚᱛ ᱛᱟᱢ ᱩᱫᱽ ᱫᱚ ᱡᱤᱞ ᱠᱚ ᱥᱟᱞᱟᱜ ᱫᱚ ᱥᱚᱲᱚᱢᱚᱜ ᱜᱮᱭᱟ ᱛᱚ᱾ ᱡᱚᱢ ᱜᱮᱭᱟᱞᱮ, ᱟᱨ ᱟᱯᱮ ᱥᱮᱫ ᱜᱮ?
ᱠᱷᱟᱹᱛᱤᱨ ᱛᱮ ᱦᱚᱸ ᱚᱱᱠᱟ ᱟᱨ
ᱦᱮᱸ ᱟᱞᱮ ᱥᱮᱫ ᱫᱚ ᱵᱚᱪᱷᱚᱨ ᱨᱮᱫᱚ ᱵᱟᱨ ᱫᱷᱟᱣ ᱜᱮᱞᱮ ᱪᱟᱥ ᱜᱮᱭᱟ ᱦᱳᱲᱳ ᱫᱚ ᱟᱨ ᱥᱟᱶᱛᱮ ᱥᱚᱵᱽᱡᱤ ᱠᱚ ᱩᱛᱩ ᱠᱚᱞᱮ ᱨᱚᱦᱚᱭ ᱜᱮᱭᱟ ᱵᱮᱸᱜᱟᱲ ᱵᱤᱞᱟᱹᱛᱤ ᱠᱚ ᱥᱟᱶᱛᱮ ᱨᱟᱵᱟᱝ ᱫᱤᱱ ᱡᱟᱦᱟᱸ ᱥᱚᱵᱽᱡᱤ ᱠᱚ ᱟᱲᱟᱜ ᱠᱚ ᱢᱩᱞᱟᱹ ᱟᱲᱟᱜ ᱯᱟᱞᱚᱝ ᱚᱱᱟ ᱠᱚᱞᱮ ᱪᱟᱥ ᱜᱮᱭᱟ ᱪᱟᱥ ᱫᱚ᱾ ᱟᱨ ᱟᱯᱮ ᱜᱮ?
ᱟᱪᱪᱷᱟ ᱟᱞᱮ ᱥᱮᱜ ᱦᱚᱸ, ᱚᱱᱠᱟ ᱦᱳᱭ ᱟᱞᱮ ᱥᱮᱫ ᱦᱚᱸ ᱦᱩᱲᱩ ᱠᱚᱫᱚ ᱞᱮ ᱪᱟᱥ ᱜᱮᱭᱟ ᱟᱫᱚ ᱫᱚ ᱦᱚᱸᱜ-ᱚᱭ ᱫᱚ ᱥᱮᱨᱢᱟ ᱡᱟᱹᱲᱤ ᱫᱟᱜ ᱨᱮᱜᱮ ᱞᱮᱠᱟᱛᱮ ᱟᱞᱮ ᱫᱚ ᱵᱟᱞᱮ ᱪᱟᱥ ᱛᱟᱦᱮᱱ ᱜᱮᱭᱟ, ᱮ ᱟᱫᱚ ᱟᱯᱮ ᱠᱚᱜᱮ ᱚᱠᱟ ᱞᱮᱠᱟ ᱫᱟᱜ ᱡᱟᱹᱲᱤ ᱦᱚᱸᱜᱼᱚᱭ ᱡᱟᱦᱟᱸ ᱫᱚ ᱱᱮᱛᱟᱨ ᱢᱟ ᱚᱠᱟ ᱚᱠᱟ ᱡᱟᱭᱜᱟ ᱨᱮᱢᱟ ᱧᱟᱢᱚᱜ ᱠᱟᱱ ᱜᱮᱭᱟ ᱦᱚᱸᱜᱼᱚᱭ ᱟᱹᱰᱤ ᱨᱚᱠᱚᱢ ᱤᱭᱟᱹ
ᱦᱮᱸ ᱦᱮᱸ ᱦᱮᱸ᱾
ᱦᱮᱸ ᱦᱮᱸ ᱟᱞᱮ ᱥᱮᱫ ᱦᱚᱸ ᱢᱮᱱᱟᱜ ᱜᱮᱭᱟ ᱟᱞᱮ ᱫᱚ ᱜᱟᱰᱟ ᱨᱮᱱᱟᱜ ᱫᱟᱜ ᱠᱚ ᱟᱨ ᱥᱟᱶᱛᱮ ᱵᱟᱸᱫᱽ ᱯᱩᱠᱷᱨᱤ ᱨᱮᱱᱟᱜ ᱫᱟᱜ ᱢᱮᱱᱟᱜᱼᱟ ᱛᱚ᱾ ᱚᱱᱟ ᱟᱨ ᱥᱟᱶᱛᱮ ᱥᱮᱨᱢᱟ ᱫᱟᱜ ᱢᱮᱥᱟ ᱢᱤᱥᱤ ᱚᱱᱟ ᱠᱚᱛᱮ ᱜᱮᱞᱮ ᱨᱚᱦᱚᱭ ᱜᱮᱭᱟ ᱟᱞᱮ ᱥᱮᱫ ᱫᱚ᱾ ᱥᱚᱵᱡᱤ ᱠᱚᱦᱚᱸ ᱟᱨ ᱱᱚᱝᱠᱟ ᱥᱤᱛᱩᱝ ᱜᱚᱨᱚᱢ ᱫᱤᱱ ᱡᱟᱦᱟᱸ ᱫᱷᱚ ᱨᱚᱱ ᱦᱩᱲᱩ ᱚᱱᱟ ᱫᱚ ᱜᱟᱰᱟ ᱫᱟᱜ ᱠᱚᱛᱮ ᱜᱮᱞᱮ ᱨᱚᱦᱚᱭ ᱜᱮᱭᱟᱞᱮ ᱨᱚᱦᱚᱭ ᱫᱚ᱾
ᱟᱪᱪᱷᱟ ᱛᱚᱵᱮ ᱟᱹᱰᱤ ᱱᱟᱯᱟᱭᱟ ᱟᱨᱚ, ᱮᱸ ᱚᱠᱟ ᱚᱠᱟ ᱜᱷᱟᱹᱲᱤᱡ ᱧᱮᱞᱚᱜᱼᱟ ᱡᱮ ᱦᱚᱸᱜᱼᱚᱭ ᱮᱸᱜ ᱡᱩᱫᱤ ᱦᱚᱸᱜᱼᱚᱝᱠᱟ ᱟᱠᱟᱞᱟᱭ ᱦᱮᱸ ᱥᱮ, ᱟᱫᱚ ᱦᱚᱸᱜ-ᱚᱝᱠᱟ ᱟᱠᱟᱞ ᱠᱮᱫ ᱠᱷᱟᱱ ᱟᱞᱮ ᱥᱮᱫ ᱢᱟ ᱥᱮᱨᱢᱟ ᱡᱟᱹᱲᱤ ᱡᱩᱫᱤ ᱵᱟᱝ ᱦᱩᱭᱩᱜᱼᱟ, ᱮᱸ ᱟᱫᱚ ᱥᱮᱨᱢᱟ ᱡᱟᱲᱤ ᱵᱷᱚᱨᱥᱟ ᱜᱮ ᱪᱟᱥ ᱛᱚ, ᱟᱫᱚ ᱚᱠᱟ ᱜᱷᱟᱹᱲᱤᱡ ᱦᱚᱸᱜ-ᱚᱝᱠᱟ ᱡᱩᱫᱤ ᱵᱟᱭ ᱫᱟᱜᱟ ᱛᱚ ᱮᱱᱠᱷᱟᱱ ᱪᱟᱥ ᱫᱚ ᱵᱟᱝ ᱦᱩᱭᱩᱜ ᱜᱮᱭᱟ᱾ ᱟᱫᱚ ᱟᱯᱮ ᱥᱮᱫ ᱫᱚ ᱦᱚᱸᱜᱼᱚᱝᱠᱟ ᱦᱩᱭ ᱠᱟᱱᱟ ᱡᱮ ᱥᱮᱨᱢᱟ ᱡᱟᱹᱲᱤ ᱵᱟᱭ ᱡᱟᱹᱲᱤ ᱟᱠᱟᱜᱼᱟ ᱢᱮᱱᱛᱮ ᱮᱸ ᱥᱮᱨᱢᱟ ᱫᱟᱜ ᱵᱟᱭ ᱡᱚᱨᱚ ᱟᱠᱟᱜᱼᱟ ᱪᱟᱥ ᱠᱚ ᱵᱚᱱᱫᱚ ᱠᱟᱱᱟ ᱚᱱᱠᱟ ᱦᱩᱭ ᱠᱟᱱᱟ?
ᱦᱮᱸ᱾ ᱦᱮᱸ ᱦᱳᱭ ᱠᱟᱱ ᱜᱮᱭᱟ, ᱞᱟᱦᱟ ᱛᱮ ᱤᱧ ᱡᱚᱠᱷᱚᱱ ᱠᱟᱹᱴᱤᱡ ᱧᱚᱜ ᱤᱧ ᱛᱟᱦᱮᱸ ᱠᱟᱱᱟ ᱛᱚᱠᱷᱚᱱᱚᱜ ᱦᱩᱭ ᱟᱠᱟᱱ ᱜᱮᱭᱟ᱾ ᱟᱨ ᱟᱞᱮᱭᱟᱜ ᱡᱟᱦᱟᱸ ᱚᱱᱟ ᱜᱟᱰᱟ ᱠᱟᱱ ᱛᱟᱞᱮᱭᱟ ᱚᱱᱟ ᱫᱚ ᱡᱟᱦᱟᱸ ᱢᱩᱠᱩᱴᱢᱩᱱᱤ ᱰᱮᱢ ᱚᱱᱟ ᱫᱚ ᱢᱩᱠᱩᱴᱢᱩᱱᱤ ᱚᱱᱟ ᱰᱮᱢ ᱨᱮᱱᱟᱜ ᱫᱟᱜ ᱜᱮ ᱟᱞᱮ ᱥᱮᱫ ᱫᱚ ᱦᱤᱡᱩᱜ ᱜᱮᱭᱟ ᱢᱮᱱᱠᱷᱟᱱ ᱩᱱ ᱥᱮᱨᱢᱟ ᱫᱚᱭ ᱟᱠᱟᱞ ᱞᱮᱜ ᱜᱮ ᱛᱟᱦᱮᱸᱫᱼᱟ᱾ ᱟᱨ ᱚᱱᱟ ᱡᱟᱦᱟᱸ ᱡᱮᱣᱮᱫ ᱜᱟᱰᱟ ᱨᱮᱱᱟᱜ ᱫᱟᱜ ᱦᱚᱸ ᱟᱡᱮᱸᱫ ᱞᱮᱱ ᱛᱟᱦᱮᱸᱜᱼᱟ ᱦᱟᱸᱰᱮ ᱱᱟᱰᱮ᱾ ᱢᱤᱫᱵᱟᱨ ᱰᱚᱵᱷᱟᱜ ᱠᱚᱨᱮ ᱛᱟᱦᱮᱸ ᱠᱟᱱᱟ ᱚᱱᱠᱟ ᱛᱩᱯᱩᱱ ᱟᱨ ᱜᱟᱹᱭ ᱰᱟᱝᱨᱤ ᱠᱚ ᱫᱟᱜ ᱧᱩ ᱵᱟᱠᱷᱨᱟᱛᱮ ᱛᱟᱦᱮᱸ ᱠᱟᱱᱟ᱾ ᱟᱨ ᱪᱟᱥ ᱞᱟᱹᱜᱤᱫ ᱫᱚ ᱡᱮ ᱜᱟᱰᱟᱛᱮ ᱟᱹᱜᱩ ᱞᱮ ᱪᱟᱥᱟ ᱚᱱᱟ ᱦᱚᱸ ᱵᱟᱝ ᱜᱟᱱᱚᱜ ᱠᱟᱱ ᱜᱮ ᱛᱟᱦᱮᱸᱫᱼᱟ᱾ ᱟᱨ ᱫᱟᱜ ᱠᱚᱫᱚ ᱢᱟᱱᱮ ᱜᱟᱰᱟ ᱨᱮᱱᱟᱜ ᱡᱷᱟᱨᱱᱟ ᱠᱟᱛᱮ ᱜᱮᱞᱮ ᱧᱩᱭᱮᱜ ᱛᱟᱦᱮᱸᱜᱼᱟ ᱟᱨ ᱦᱳᱲᱳ ᱵᱟᱝ ᱪᱟᱥ ᱞᱮᱠᱷᱟᱡ ᱫᱚ ᱡᱚᱢᱼᱧᱩ ᱨᱮᱱᱟᱜ ᱢᱟ ᱟᱱᱟᱴ ᱫᱚ ᱦᱩᱭᱩᱜ ᱜᱮᱭᱟ ᱟᱨ ᱥᱟᱶᱛᱮ ᱴᱟᱠᱟ ᱯᱚᱭᱥᱟ ᱨᱮᱱᱟᱜ ᱦᱚᱸ ᱟᱱᱟᱴ ᱫᱚ ᱦᱳᱭᱤᱜ ᱠᱟᱱ ᱜᱮᱭᱟ ᱟᱫᱚ ᱦᱳᱭ ᱦᱳᱭ᱾
ᱡᱟᱦᱟᱸ ᱫᱚ ᱠᱮᱱᱮᱞ ᱠᱚ ᱢᱮᱱᱟᱜ ᱟᱠᱟᱫᱟ ᱡᱟᱦᱟᱸ ᱫᱚ ᱰᱮᱢ ᱠᱚ ᱢᱮᱱᱟᱜ ᱟᱠᱟᱫᱟ᱾ ᱠᱮᱱ ᱵᱮᱱᱟᱣ ᱫᱚᱦᱚ ᱠᱟᱜ ᱜᱮᱭᱟ ᱥᱩᱨ ᱥᱩᱯᱩᱨ ᱥᱮ ᱡᱟᱹᱥᱛᱤ ᱪᱟᱥ ᱦᱩᱭᱩᱜᱼᱟ ᱚᱱᱟ ᱠᱷᱟᱹᱛᱤᱨ ᱟᱫᱚ ᱱᱚᱝᱠᱟ ᱟᱯᱮ ᱠᱚ ᱥᱮᱫ ᱦᱚᱸ ᱠᱮᱱᱮᱞ ᱫᱟᱜ ᱠᱚᱫᱚ ᱦᱤᱡᱩᱜ ᱜᱮᱭᱟ᱾
ᱦᱮᱸ ᱦᱮᱸ ᱟᱞᱮᱥᱮᱜ ᱚᱱᱟ ᱠᱮᱱᱮᱞ ᱫᱟᱜ ᱦᱚᱸ ᱦᱟᱹᱡᱩᱜ ᱜᱮᱭᱟ ᱟᱨ ᱥᱟᱶᱛᱮ ᱜᱟᱰᱟ ᱨᱮᱱᱟᱜ ᱫᱟᱜ ᱦᱚᱸ ᱦᱟᱹ ᱦᱤᱡᱩᱜ ᱜᱮᱭᱟ ᱵᱟᱱᱟᱨ ᱜᱮ ᱟᱨ ᱥᱮᱨᱢᱟ ᱫᱟᱜ ᱢᱮᱥᱟᱢᱤᱥᱤᱞᱮ ᱨᱚᱦᱚᱭ ᱜᱮᱭᱟᱞᱮ ᱪᱟᱥ ᱜᱮᱭᱟᱞᱮ᱾
ᱟᱪᱪᱷᱟ ᱟᱹᱰᱤ ᱱᱟᱯᱟᱭ ᱠᱟᱛᱷᱟ ᱫᱚ ᱟᱨᱚ ᱡᱮ
ᱦᱳᱭ ᱟᱨ ᱟᱯᱮ ᱥᱮᱜ ᱜᱮ ᱛᱟᱦᱚᱞᱮ ᱟᱯᱮ ᱥᱮᱫ ᱜᱮ ᱛᱟᱦᱚᱞᱮ ᱱᱟᱹᱭ ᱜᱟᱰᱟ ᱠᱚ ᱢᱮᱱᱟᱜ ᱟᱥᱮ ᱵᱟᱝ?
ᱦᱳᱭ ᱟᱞᱮ ᱥᱮᱜ ᱦᱚᱸ ᱱᱟᱹᱭ ᱜᱟᱰᱟ ᱢᱮᱱᱟᱜ ᱫᱚ ᱢᱮᱱᱟᱜ ᱠᱟᱜ ᱜᱮᱭᱟ ᱟᱨ ᱥᱩᱨ ᱥᱩᱯᱩᱨ ᱚᱱᱠᱟᱱᱟᱜ ᱜᱟᱰᱟ ᱠᱚ ᱠᱚᱫᱚ ᱵᱟᱹᱱᱩᱜ ᱠᱟᱜᱼᱟ ᱡᱟᱦᱟᱸ ᱫᱚ ᱱᱟᱹᱭ ᱠᱟᱹᱴᱤᱡ ᱯᱷᱟᱨᱟᱠ ᱢᱮᱱᱟᱜ ᱟᱠᱟ ᱟᱫᱚ ᱥᱳᱨ ᱯᱩᱨ ᱜᱟᱰᱟ ᱠᱚᱨᱮ ᱫᱚ ᱟᱞᱮ ᱫᱚ ᱦᱟᱹᱠᱩ ᱥᱟᱵ ᱫᱚᱞᱮ ᱵᱟᱞᱮ ᱪᱟᱞᱟᱜ ᱜᱮᱭᱟ ᱱᱚᱼᱚᱭᱝᱠᱟ ᱡᱟᱹᱯᱩᱫ ᱡᱩᱫᱤ ᱛᱟᱦᱮᱱᱟ ᱛᱚ ᱵᱟᱱ ᱠᱷᱚᱡ ᱯᱩᱠᱷᱨᱤ ᱠᱷᱚᱡ ᱡᱟᱦᱟᱸ ᱛᱤᱱᱟᱹᱜ ᱦᱟᱹᱠᱩ ᱠᱚ ᱨᱟᱠᱟᱵᱼᱟ ᱟᱫᱚ ᱱᱚᱜᱚᱭ ᱵᱟᱹᱫ ᱵᱟᱹᱭᱦᱟᱹᱲ ᱠᱚᱨᱮ ᱠᱚ ᱦᱤᱡᱩᱜᱼᱟ ᱩᱱᱠᱩ ᱦᱟᱠᱳ ᱜᱮ ᱟᱲᱮᱨᱮ ᱴᱚᱨᱚᱰᱟᱝ ᱚᱰᱟᱣ ᱠᱟᱛᱮᱜ ᱥᱮ ᱦᱚᱜ ᱢᱚᱥᱟᱨᱤ ᱚᱰᱟᱣ ᱠᱟ ᱛᱟᱦᱮᱱ ᱜᱮᱭᱟ ᱟᱫᱚ ᱡᱟᱹᱥᱛᱤ ᱠᱟᱭ
ᱦᱮᱸ ᱦᱮᱸ᱾
ᱪᱮᱞᱚ ᱠᱚ ᱯᱩᱴᱷᱤ ᱰᱟᱹᱲᱠᱟᱹᱜ ᱥᱮ ᱪᱚᱲᱜᱚᱡ ᱠᱟᱹᱴᱤᱡ ᱴᱤᱡ ᱦᱟᱹᱠᱩ ᱠᱚ ᱧᱮᱞᱚᱜᱼᱟ ᱟᱨ ᱢᱤᱫ ᱵᱟᱨᱭᱟ ᱚᱱᱠᱟ ᱜᱞᱟᱥ ᱠᱟᱯ ᱦᱟᱹᱠᱩ ᱠᱚ ᱡᱟᱦᱟᱸᱭ ᱪᱟᱨᱟᱯ ᱥᱮ ᱜᱞᱟᱥ ᱠᱟᱯ ᱥᱮ ᱦᱚᱸᱠᱟ ᱠᱟᱛᱞᱟ ᱨᱩᱭ ᱠᱚ ᱛᱟᱦᱮᱱ ᱜᱮᱭᱟ ᱢᱤᱫ ᱵᱟᱨᱭᱟ᱾ ᱵᱚᱞᱮ ᱥᱟᱵ ᱫᱚ ᱥᱟᱵ᱾ ᱜᱮᱭᱟ ᱛᱟᱯᱚᱨᱮ ᱚᱝᱠᱟ ᱵᱟᱝ ᱾ ᱟᱨ ᱚᱱᱠᱟ ᱥᱮ ᱦᱟᱹᱠᱩ ᱠᱚᱫᱚ ᱯᱮ ᱟᱠᱷᱨᱤᱧ ᱠᱚᱜᱮᱭᱟ ᱥᱮ ᱵᱟᱝ ᱡᱟᱦᱟᱸᱭ ᱫᱚ ᱡᱩᱣᱟᱹ ᱦᱟᱹᱠᱩ ᱠᱚ ᱛᱟᱦᱮᱱᱟ?
ᱦᱮᱸ ᱦᱮᱸ ᱥᱟᱵ ᱦᱚᱞᱮ ᱥᱟᱵ ᱠᱚᱜᱮᱭᱟ ᱢᱮᱱᱠᱷᱟᱱ ᱟᱞᱮᱥᱮᱫ ᱫᱚ ᱩᱱᱟᱹᱜ ᱦᱟᱹᱠᱩ ᱠᱟᱴᱠᱚᱢ ᱠᱚᱫᱚ ᱠᱚ ᱟᱫ ᱠᱟᱱᱟ ᱠᱚ ᱵᱟᱹᱱᱩᱜ ᱠᱚᱣᱟ᱾ ᱚᱱᱠᱟ ᱫᱚᱢᱮ ᱥᱚᱵᱽᱡᱤ ᱟᱱᱟᱡᱽ ᱠᱚ ᱦᱳᱲᱳ ᱠᱚᱞᱮ ᱨᱚᱦᱚᱭ ᱛᱮ ᱥᱟᱨ ᱵᱤᱥ ᱛᱮ ᱦᱚᱭᱛᱚ ᱠᱚ ᱜᱚᱡ ᱠᱟᱱᱟ ᱠᱚ᱾ ᱟᱫᱚ ᱛᱟᱦᱚᱞᱮ ᱫᱚ ᱵᱟᱸᱫ ᱢᱮᱱᱟᱜ ᱛᱟᱞᱮᱭᱟ ᱵᱟᱸᱫᱷ ᱨᱮᱱ ᱦᱟᱠᱳ ᱠᱚᱜᱮ᱾ ᱤᱪᱟᱹᱜ ᱦᱟᱹᱠᱩ, ᱰᱟᱹᱲᱠᱟᱹ ᱦᱟᱹᱠᱩ, ᱯᱩᱴᱷᱤ ᱦᱟᱹᱠᱩ ᱟᱨ ᱥᱟᱶᱛᱮ ᱟᱲᱟᱜ ᱛᱮᱱ ᱦᱟᱹ ᱞᱠᱳ ᱠᱚ ᱥᱳᱞ ᱠᱚ ᱢᱟᱸᱝᱨᱤ ᱠᱚ ᱜᱟᱹᱬᱟᱹᱭ ᱠᱚ᱾ ᱨᱩᱯᱪᱟᱸᱫᱽ ᱠᱚ ᱟᱹᱰᱤ ᱨᱚᱠᱚᱢ ᱦᱟᱹᱠᱩ ᱢᱮᱱᱟᱜ ᱠᱚᱣᱟ ᱟᱫᱚ ᱩᱱᱠᱩ ᱦᱟᱹᱠᱩ ᱠᱚᱜᱮᱞᱮ ᱡᱚᱢ ᱠᱚᱜᱮ ᱡᱚᱢ ᱫᱚ᱿ ᱟᱨ ᱩᱛᱩ ᱦᱚᱸᱞᱮ ᱩᱛᱩ ᱠᱚᱣᱟ ᱟᱨ ᱥᱟᱶᱛᱮ ᱵᱟᱡᱟᱨ ᱛᱮ ᱟᱹᱷᱨᱤᱧ ᱦᱚᱸᱞᱮ ᱤᱫᱤ ᱠᱚᱜᱮᱭᱟ ᱵᱟᱱᱟᱨ ᱜᱮ ᱟᱨ
ᱟᱪᱪᱷᱟ ᱟᱪᱪᱷᱟ᱾
ᱱᱮᱛᱟᱨ ᱢᱟ ᱵᱚᱨᱥᱟ ᱫᱤᱱ ᱠᱟᱱᱟ ᱦᱳᱭ ᱥᱮ᱾ ᱚᱠᱟ ᱜᱷᱟᱹᱲᱤᱡ ᱧᱮᱞᱚᱜ-ᱟ ᱡᱮ ᱜᱮᱭᱟ ᱥᱮ
ᱦᱮᱸ ᱦᱮᱸ ᱠᱟᱴᱤᱡ ᱴᱟᱣᱟᱨ ᱵᱟᱭ ᱧᱟᱢᱮᱫ ᱛᱟᱵᱤᱱᱟ ᱦᱚᱭᱛᱚ ᱠᱟᱴᱤᱡ ᱴᱟᱣᱟᱨ ᱥᱮᱫ ᱪᱟᱞᱟᱜ ᱵᱤᱱ ᱾ ᱨᱚᱲ ᱵᱮᱥ ᱞᱮᱠᱟ ᱵᱟᱝ ᱟᱸᱡᱚᱢ ᱞᱮᱱᱟ ᱾
ᱱᱤᱛᱚᱜ ᱦᱚᱸ ᱚᱝᱠᱟ ᱠᱟᱴᱟ ᱠᱟᱴᱟ ᱧᱚᱜ ᱟᱸᱡᱚᱢᱚᱜ ᱠᱟᱱᱟ ᱠᱟᱹᱴᱤᱡ ᱥᱟᱭᱤᱰ ᱧᱚᱜᱚᱜ ᱵᱤᱱ ᱡᱟᱦᱟᱸ ᱨᱮ ᱢᱮᱱᱟᱜ ᱵᱤᱭᱟ ᱚᱸᱰᱮ ᱠᱷᱚᱱᱟᱜ ᱾
ᱢᱮᱱ ᱫᱟᱞᱤᱧ ᱱᱤᱛᱚᱜ ᱫᱚ ᱚᱞᱟ ᱞᱮᱠᱟ ᱟᱸᱡᱚᱢᱚᱜ ᱠᱟᱱᱟ ᱵᱮᱥ ᱜᱮ ᱟᱸᱡᱚᱢᱚᱜ ᱠᱟᱱᱟ ᱥᱮ ᱵᱟᱝ? ᱦᱮᱞᱳ!